ᱦᱮᱸ ᱦᱮᱞᱳ
ᱟᱨ ᱟᱸᱡᱚᱢ ᱟᱸᱡᱚᱢᱚᱜ ᱠᱟᱱᱟ
ᱦᱮᱸ ᱮᱠᱫᱚᱢ ᱡᱚᱦᱟᱨ ᱡᱚᱦᱟᱨ ᱟᱫᱚ ᱚᱱᱟ
ᱦᱳᱭ ᱟᱸᱡᱚᱢ ᱧᱟᱢᱚᱜ ᱠᱟᱱᱟ
ᱦᱮᱸ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ
ᱦᱳᱭ ᱟᱢᱟᱜ ᱦᱚ ᱟᱸᱡᱚᱢ ᱧᱟᱢᱚᱜ ᱠᱟᱱ ᱜᱮᱭᱟ ᱦᱳᱭ ᱦᱳᱭ ᱟᱸᱡᱚᱢᱚᱜ ᱠᱟᱱ ᱜᱮᱭᱟ ᱟᱢ ᱦᱚᱸ ᱟᱫᱚ ᱡᱚᱢ ᱵᱟᱲᱟ ᱠᱚ ᱦᱩᱭᱱᱟ
ᱦᱮ ᱡᱚᱢ ᱵᱟᱲᱟ ᱠᱚᱫᱚ ᱟᱹᱣᱨᱤᱜᱼᱟ ᱦᱚᱭᱚᱜ ᱞᱟᱹᱜᱤᱫ
ᱟᱪᱪᱷᱟ ᱟᱪᱪᱷᱟ ᱟᱪᱪᱷᱟ
ᱟᱫᱚ ᱡᱚᱢ ᱠᱚᱫᱚ ᱱᱚᱜᱼᱚᱭ ᱱᱚᱝᱠᱟ ᱜᱮᱛᱟᱵᱚ ᱱᱚᱜᱼᱚᱭ ᱰᱤᱢᱤᱞ ᱠᱚᱛᱚ ᱦᱚᱸ ᱫᱟᱜ ᱫᱚ ᱫᱟᱜ ᱠᱮᱫ ᱜᱮᱭᱟᱭ
ᱟᱪᱪᱷᱟ ᱛᱚᱵᱮ ᱟᱯᱮ ᱥᱮᱫ ᱫᱚ ᱦᱩᱲᱩ ᱨᱚᱦᱚᱭ ᱯᱮ ᱞᱟᱜᱟᱣ ᱠᱟᱱᱟ ᱥᱮ ᱵᱟᱝ
ᱟᱨ ᱦᱩᱲᱩ ᱨᱚᱦᱚᱭ ᱠᱚᱫᱚ ᱟᱹᱣᱨᱤᱜᱼᱟ ᱱᱚᱜᱼᱚᱭ ᱛᱚᱞᱟ ᱠᱚᱠᱚ ᱮᱢ ᱞᱟᱹᱜᱤᱫ ᱟᱨᱠᱤ ᱟᱫᱚ ᱚᱱᱟ ᱞᱟᱹᱜᱤᱫ ᱛᱮᱜᱮ ᱵᱟᱹᱫᱽ ᱠᱚᱜᱮ ᱠᱚ ᱥᱤ ᱵᱟᱲᱟᱭᱮᱫᱟ
ᱦᱳᱭ ᱦᱳᱭ ᱟᱞᱮ ᱱᱚᱛᱮ ᱦᱚᱸ ᱚᱱᱠᱟᱜ ᱜᱮ ᱟᱹᱣᱨᱤ ᱠᱚ ᱞᱟᱜᱟᱜᱼᱟ ᱞᱟᱜᱟᱣ ᱫᱚ ᱦᱩᱲᱩ ᱨᱚᱦᱚᱭ ᱠᱚᱫᱚ ᱛᱚᱞᱟ ᱠᱚᱜᱮ ᱮᱠᱷᱚᱱᱚ ᱴᱷᱤᱠ ᱴᱷᱟᱠ ᱵᱟᱝ ᱦᱟᱨᱟᱣ ᱠᱟᱱᱟ ᱟᱨ ᱫᱟᱜ ᱦᱚᱸ ᱠᱷᱩᱵ ᱮᱠᱴᱟ ᱵᱟᱭ ᱫᱟᱜ ᱟᱠᱟᱫᱟ ᱡᱮ ᱠᱷᱮᱛ ᱠᱚᱨᱮ ᱫᱟᱜ ᱛᱤᱸᱜᱩᱜ ᱞᱮᱠᱟ ᱫᱚ ᱟᱣᱨᱤ ᱫᱟᱜᱟ ᱫᱟᱜ ᱠᱟᱱ ᱜᱮᱭ ᱱᱚᱜᱼᱚᱭ ᱦᱚᱞᱟ ᱢᱫᱷᱮᱨ ᱠᱷᱚᱡ ᱢᱟᱱᱮ ᱢᱤᱫ ᱫᱷᱟᱣ ᱠᱟᱛᱮᱜ ᱱᱟᱥᱮ ᱱᱟᱥᱮ ᱫᱟᱜ ᱫᱟ ᱡᱷᱤᱯᱤᱨ ᱡᱷᱤᱯᱤᱨ ᱠᱚᱨᱮ ᱟᱵᱟᱨᱮ ᱵᱚᱱᱫᱚᱜ ᱠᱟᱱᱟ ᱟᱫᱚ ᱚᱱᱠᱟ ᱵᱚᱨᱥᱟ ᱫᱚ ᱵᱟᱝ ᱞᱟᱜᱟᱣ ᱠᱟᱱᱟ ᱦᱟᱸᱜ
ᱚ ᱟᱯᱮ ᱫᱚ ᱱᱚᱣᱟ ᱤᱭᱟᱹ ᱵᱷᱚᱸᱡᱽ ᱥᱮᱱ ᱥᱮ ᱱᱚᱣᱟ ᱵᱮᱝᱜᱚᱞ ᱨᱮᱜᱮ
ᱵᱮᱝᱜᱚᱞ ᱨᱮᱜᱮ ᱵᱮᱝᱜᱚᱞ ᱨᱮᱜᱮ
ᱟᱪᱪᱷᱟ ᱵᱮᱝᱜᱚᱞ ᱚᱠᱟ ᱯᱟᱦᱟᱴᱟ
ᱟᱞᱮ ᱫᱚ ᱱᱚᱛᱮ ᱵᱤᱨᱵᱷᱩᱢ ᱵᱚᱨᱫᱷᱚᱢᱟᱱ
ᱟᱪᱪᱷᱟ ᱟᱪᱪᱷᱟ ᱤᱧ ᱫᱚ ᱱᱚᱣᱟ ᱤᱭᱟᱹ ᱢᱮᱫᱽᱱᱤᱯᱩᱨ
ᱦᱳᱭ ᱦᱳᱭ ᱦᱳᱭ ᱡᱟᱭᱦᱳᱠ ᱟᱫᱚ ᱱᱚᱝᱠᱟ ᱜᱮ ᱫᱟᱜ ᱠᱚ ᱠᱷᱩᱵᱽ ᱮᱠᱴᱟ ᱢᱚᱸᱡᱽᱛᱮ ᱵᱟᱭ ᱫᱟᱜ ᱮ ᱠᱟᱱ ᱠᱷᱟᱹᱛᱤᱨ ᱛᱮ ᱦᱩᱲᱩ ᱨᱚᱦᱚᱭ ᱠᱚ ᱞᱮᱴᱚᱜ ᱠᱟᱱᱟ ᱟᱫᱚ ᱟᱞᱮ ᱫᱚ ᱵᱟᱨᱫᱷᱟᱣ ᱦᱩᱲᱩ ᱞᱮ ᱨᱚᱦᱚᱭ ᱟᱛᱚ ᱟᱫᱚ ᱯᱟᱞᱮ ᱚᱱᱟ ᱛᱮᱜᱮ ᱟᱞᱮ ᱥᱮᱫ ᱫᱚ ᱵᱚᱨᱥᱟ ᱞᱮᱴᱚᱜ ᱠᱟᱱ
ᱦᱮᱸ ᱟᱫᱚ ᱟᱞᱮ ᱱᱚᱣᱟ ᱵᱮᱝᱜᱚᱞ ᱢᱟᱢ ᱵᱟᱰᱟᱭ ᱜᱮᱭᱟ ᱠᱟᱹᱴᱤᱡ ᱢᱟᱱᱮ ᱟᱵᱚ ᱱᱚᱣᱟ ᱟᱵᱚ ᱟᱵᱚ ᱚᱱᱮ ᱟᱵᱚ ᱢᱮᱫᱽᱱᱤᱯᱩᱨ ᱥᱟᱭᱤᱰ ᱫᱚ ᱠᱟᱹᱴᱤᱡ ᱱᱟᱢᱟᱞ ᱴᱟᱭᱤᱯ ᱜᱮᱭᱟ ᱛᱚ
ᱦᱳᱭ ᱦᱳᱭ ᱱᱟᱢᱟᱞ ᱫᱚ ᱱᱟᱢᱟᱞ ᱜᱤ
ᱦᱮᱸ ᱟᱨ ᱱᱚᱛᱮ ᱫᱚ ᱪᱮᱫ ᱠᱚ ᱞᱟᱹᱭᱟ ᱢᱤᱱᱤ ᱠᱚᱦᱚᱸ ᱟᱞᱮ ᱱᱚᱣᱟ ᱫᱷᱟᱨᱮ ᱫᱚ ᱟᱹᱰᱤ ᱵᱟᱹᱲᱛᱤ ᱢᱮᱱᱟᱜᱼᱟ
ᱦᱳᱭ ᱟᱞᱮ ᱥᱮᱫ ᱦᱚᱸ ᱢᱮᱱᱟᱜ ᱟᱠᱟᱜ ᱜᱮᱭᱟ ᱢᱤᱱᱤ ᱠᱚᱦᱚᱸ ᱵᱟᱹᱲᱛᱤ ᱜᱮᱭᱟ ᱟᱫᱚ ᱢᱤᱫ ᱫᱷᱟᱱ ᱠᱷᱚᱨᱟ ᱨᱮ ᱪᱟᱥ ᱦᱩᱭ ᱮᱱᱟ ᱛᱚ ᱫᱷᱚᱨᱚᱱ ᱨᱮ ᱫᱷᱚᱨᱚᱱ ᱨᱮ ᱢᱤᱫ ᱫᱷᱟᱣ ᱪᱟᱥ ᱯᱚᱨ ᱡᱮ ᱛᱟᱭᱚᱢ ᱛᱮ ᱡᱩᱫᱤ ᱟᱵᱟᱨᱮᱢ ᱪᱟᱥᱮᱢ ᱚᱱᱟ ᱠᱤ ᱦᱩᱲᱩ ᱱᱚᱣᱟ ᱥᱟᱢᱟᱨᱥᱯᱮᱞ ᱛᱮᱜᱮᱢ ᱪᱟᱥᱟᱜ ᱛᱚ ᱛᱷᱚᱲᱟ ᱤᱞᱮᱠᱴᱨᱤᱠ ᱰᱤᱯᱟᱨᱴᱢᱮᱱᱴ ᱛᱷᱚᱲᱟ ᱠᱩ ᱵᱟᱠᱚ ᱮᱢ ᱜᱚᱫᱚᱜᱼᱟ ᱠᱟᱨᱮᱱᱴ ᱠᱩ ᱟᱫᱚ ᱚᱱᱟ ᱠᱷᱟᱛᱤᱨ ᱛᱮ ᱟᱫᱚ ᱢᱤᱫ ᱫᱷᱟᱣ ᱦᱩᱲᱩᱢ ᱨᱚᱦᱚᱭ ᱞᱮᱠᱷᱟᱡ ᱛᱟᱭᱚᱢ ᱦᱩᱲᱩ ᱨᱚᱦᱚᱭ ᱯᱚᱨ ᱥᱮᱨᱢᱟ ᱛᱮ ᱦᱩᱲᱩᱢ ᱨᱚᱦᱚᱭ ᱠᱮᱫᱟ ᱛᱟᱭᱚᱢ ᱛᱮ ᱡᱩᱫᱤ ᱟᱢ ᱱᱚᱝᱠᱟ ᱥᱟᱢᱟᱨᱥᱯᱮᱞ ᱛᱮᱢ ᱪᱟᱞᱟᱣᱟᱚ ᱠᱳᱱᱚ ᱚᱥᱩᱵᱤᱫᱷᱟ ᱫᱚ ᱵᱟᱝ ᱦᱩᱭᱩᱜᱼᱟ ᱢᱮᱱᱠᱷᱟᱱ ᱯᱨᱚᱛᱷᱚᱢ ᱠᱷᱚᱱ ᱜᱤ ᱯᱳᱞᱳ ᱠᱷᱚᱱ ᱜᱮ ᱡᱩᱫᱤ ᱟᱢᱮᱢ ᱪᱟᱞᱟᱣᱟ ᱥᱟᱢᱟᱨᱥᱯᱮᱞ ᱫᱤᱭᱮ ᱫᱮ ᱛᱷᱚᱲᱟ ᱠᱚ ᱢᱟᱱᱮ ᱯᱟᱨᱢᱤᱥᱚᱱ ᱵᱟᱠᱚ ᱮᱢ ᱜᱚᱫᱚᱜᱼᱟ
ᱟᱞᱮ ᱱᱚᱣᱟ ᱫᱷᱟᱨᱮ ᱫᱚ ᱚᱱᱟ ᱨᱮᱱᱟᱜ ᱫᱚ ᱢᱟᱱᱮ ᱪᱮᱫ ᱵᱚᱱ ᱞᱟᱹᱭᱟ ᱚᱱᱠᱟ ᱫᱚ ᱚᱥᱩᱵᱤᱫᱟ ᱫᱚ ᱵᱟᱹᱱᱩᱜ ᱠᱟᱜᱼᱟ ᱱᱚᱛᱮ ᱫᱚ ᱢᱟᱱᱮ ᱯᱚᱭᱥᱟᱢ ᱮᱟᱢ ᱫᱟᱜ ᱮᱢ ᱪᱟᱹᱞᱩᱭᱟ ᱱᱚᱝᱠᱟᱱᱟᱜ ᱦᱮᱸ
ᱦᱳᱭ ᱟᱫᱚ ᱚᱱᱟ ᱢᱟ ᱦᱳᱭ ᱜᱮ ᱟᱫᱚ ᱵᱩᱜᱚᱨᱵᱷᱚᱥᱛᱚ ᱨᱮᱱᱟᱜ ᱫᱟᱜ ᱦᱚᱸ ᱛᱷᱚᱲᱟ ᱟᱻᱻᱞᱮᱭᱟᱨ ᱠᱚᱦᱚᱸ ᱥᱟᱸᱜᱮ ᱵᱷᱤᱛᱤᱨ ᱥᱮᱫ ᱪᱟᱞᱟᱣ ᱤᱫᱤᱜ ᱠᱟᱱᱟ ᱚᱱᱟ ᱠᱷᱟᱹᱛᱤᱨ ᱛᱮ ᱟᱨᱠᱤ ᱟᱞᱮ ᱥᱮᱫ ᱫᱚ ᱟᱞᱮ ᱥᱮᱫ ᱦᱚᱸ ᱚᱱᱠᱟ ᱱᱟᱢᱟᱞ ᱠᱟᱱ ᱜᱮᱭᱟ ᱵᱟᱨᱚ ᱢᱟᱥ ᱪᱟᱥ ᱜᱮ ᱢᱟᱱᱮ ᱵᱟᱨ ᱫᱷᱟᱣ ᱠᱟ ᱠᱟᱛᱮᱫ ᱜᱮ ᱦᱩᱲᱩᱞᱮ ᱪᱟᱥᱟ ᱟᱨ ᱱᱚᱝᱠᱟ ᱟᱨᱠᱤ ᱟᱨᱚ ᱮᱴᱟᱜ ᱯᱷᱚᱥᱚᱞ ᱠᱚᱦᱚᱸᱞᱮ ᱪᱟᱥ ᱜᱮᱭᱟ
ᱟᱞᱮ ᱫᱚ ᱱᱚᱛᱮ ᱫᱚ ᱵᱟᱨ ᱫᱷᱟᱣ ᱯᱮ ᱫᱷᱟᱣ
ᱯᱮ ᱫᱷᱟᱣ
ᱦᱮᱸ
ᱦᱳᱭ ᱯᱮ ᱫᱷᱟᱣ ᱫᱚ ᱟᱞᱮ ᱫᱚ ᱪᱮᱫ ᱞᱮᱠᱟᱧ ᱞᱟᱹᱭ ᱟᱢᱟ ᱟᱞᱮᱫᱚ ᱜᱟᱰᱟ ᱟᱲᱮ ᱟᱲᱮᱛᱮ ᱡᱟᱦᱟᱸ ᱠᱚ ᱢᱮᱱᱟᱜ ᱟᱠᱟᱫ ᱛᱚ ᱚᱱᱮ ᱚᱱᱟ ᱯᱚᱨᱮ ᱠᱤᱪᱷᱩ ᱦᱩᱲᱩ ᱢᱟᱱᱮ ᱱᱟᱦᱟᱜ ᱞᱟᱦᱟᱨᱮ ᱡᱟᱦᱟᱸ ᱨᱟᱠᱟᱵᱚᱜᱼᱟ ᱦᱟᱸᱜ ᱚᱱᱮ ᱚᱱᱟ ᱠᱚ ᱦᱩᱲᱩ ᱠᱚᱠᱚ ᱪᱟᱥ ᱜᱮᱭᱟ ᱟᱫᱚ ᱱᱚᱨᱢᱟᱞᱤ ᱡᱟᱦᱟᱸ ᱡᱚᱛᱚ ᱦᱚᱲ ᱠᱚ ᱪᱟᱥᱟ ᱛᱚ ᱚᱱᱟᱫᱚ ᱵᱟᱨᱫᱷᱟᱱ ᱜᱮ ᱟᱨ ᱠᱤᱪᱷᱩ ᱠᱤᱪᱷᱩ ᱪᱟᱹᱥᱤ ᱫᱚ ᱯᱮ ᱫᱟᱱ ᱦᱚᱸᱠᱚ ᱪᱟᱥ ᱜᱮᱭᱟ ᱟᱞᱮ ᱥᱮ ᱦᱚᱸ
ᱚ ᱟᱞᱮ ᱱᱚᱛᱮ ᱫᱚ ᱚᱱᱠᱟ ᱜᱮ ᱯᱮ ᱫᱷᱟᱣ ᱫᱚ ᱮᱠᱫᱚᱢ ᱯᱨᱚᱛᱛᱮᱠᱴᱤ ᱦᱚᱲ ᱜᱮ
ᱦᱳᱭ ᱦᱳᱭ ᱟᱫᱚ ᱯᱚᱨᱤᱵᱮᱥ ᱩᱯᱚᱨ ᱱᱤᱨᱵᱷᱚᱨ ᱟᱫᱚ ᱢᱟᱱᱮ ᱯᱚᱨᱵᱮᱥ ᱟᱨ ᱴᱮᱠᱱᱤᱠ ᱩᱯᱚᱨ ᱱᱤᱨᱵᱷᱚᱨ ᱡᱮ ᱡᱮᱢᱚᱱ ᱠᱚ ᱢᱟᱱᱮ ᱠᱚ ᱵᱟᱲᱟᱭᱟ ᱥᱮ ᱚᱱᱠᱟ ᱟᱫᱚ ᱟᱞᱮ ᱥᱮᱫ ᱫᱚ ᱢᱟᱱᱮ ᱡᱟᱹᱥᱛᱤ ᱠᱟᱭ ᱛᱮᱫᱚ ᱵᱟᱨ ᱫᱷᱟᱣ ᱜᱮ ᱪᱟᱥ ᱦᱩᱭᱩᱜᱼᱟ ᱪᱟᱥ ᱫᱚ ᱯᱮ ᱫᱷᱟᱱ ᱠᱚᱫᱚ ᱡᱟᱦᱟᱸ ᱜᱟᱰᱟ ᱟᱲᱮ ᱟᱲᱮ ᱛᱮ ᱡᱟᱦᱟᱸ ᱟᱨᱠᱤ ᱞᱟᱦᱟᱨᱮ ᱵᱤᱞᱤᱜᱼᱟ ᱚᱱᱠᱟᱱ ᱦᱩᱲᱩ ᱠᱚ ᱪᱟᱥ ᱜᱮᱭᱟ ᱛᱚ ᱱᱚᱝᱠᱟ ᱜᱮ ᱟᱨᱠᱤ
ᱟᱨ ᱛᱚᱵᱮ ᱱᱚᱣᱟ ᱡᱮ ᱛᱟᱦᱚᱞᱮ ᱟᱯᱮ ᱚᱱᱮ ᱢᱮᱫᱽᱱᱤᱯᱩᱨ ᱢᱮᱫᱽᱱᱤᱯᱩᱨ ᱫᱚ ᱚᱱᱮ ᱢᱤᱫᱴᱮᱱ ᱵᱟᱦᱟ ᱨᱮᱱᱟᱜ ᱢᱤᱫᱴᱮᱱ ᱤᱭᱟᱹ ᱢᱮᱱᱟᱜ ᱟᱥᱮ
ᱦᱚᱸ ᱦᱚᱸ ᱦᱮᱸ ᱦᱮᱸ ᱮᱠᱫᱚᱢ ᱮᱠᱫᱚᱢ ᱮᱠᱫᱚᱢ
ᱛᱚ ᱚᱱᱮ ᱚᱸᱰᱮ ᱠᱷᱤᱨᱟᱭ ᱨᱮ ᱚᱸᱰᱮ ᱮᱠᱷᱚᱱ ᱢᱚᱱᱥᱩᱱ ᱛᱮᱜᱮ ᱛᱚ ᱥᱮ ᱨᱮᱭᱟᱲ ᱫᱤᱱ ᱚᱸᱰᱮ ᱫᱚ ᱚᱱ ᱤᱭᱟᱹ ᱵᱟᱹᱭᱥᱟᱹᱜᱼᱟ ᱦᱟᱴ
ᱚᱱᱟ ᱫᱚ ᱢᱟᱱᱮ ᱠᱷᱤᱨᱟᱭ ᱡᱟᱦᱟᱸ ᱚᱱᱟᱫᱚ ᱢᱟᱱᱮ ᱪᱮᱫ ᱤᱧ ᱞᱟᱹᱭᱟ ᱠᱳᱱᱳ ᱚᱠᱛᱚ ᱫᱚ ᱚᱱᱠᱟ ᱫᱚ ᱵᱟᱹᱱᱩᱜ ᱟᱠᱟᱜ-ᱟ ᱢᱮᱱᱠᱷᱟᱱ ᱡᱷᱚᱛᱚ ᱥᱤᱡᱤᱱ ᱨᱮᱜᱮ ᱠᱚ ᱪᱟᱥ ᱮᱫᱟ
ᱟᱪᱪᱷᱟ ᱟᱪᱪᱷᱟ
ᱟᱫᱚ ᱱᱚᱜᱼᱚᱭ ᱡᱮ ᱚᱱᱮ ᱱᱟᱹᱭ ᱢᱮᱱᱟᱜ ᱛᱟᱵᱚᱱᱟ ᱥᱮ ᱱᱚᱣᱟ ᱤᱭᱟᱹ ᱪᱮᱫ ᱠᱚ ᱞᱟᱹᱭᱟ ᱨᱩᱯᱱᱟᱨᱟᱭᱚᱱ
ᱦᱳᱭ ᱦᱳᱭ
ᱟᱫᱚ ᱱᱚᱣᱟ ᱱᱟᱹᱭ ᱠᱟᱛᱟ ᱨᱮᱜᱮ ᱢᱮᱱᱟᱜ ᱠᱚᱣᱟ ᱛᱚ ᱩᱱᱠᱩ ᱦᱚᱸ ᱞᱟᱦᱟ ᱫᱚ ᱚᱱᱟ ᱱᱟᱹᱭ ᱚᱱᱟ ᱠᱟᱛᱟ ᱨᱟᱹᱯᱩᱫ ᱞᱮᱱᱛᱮ ᱠᱟᱹᱡ ᱠᱚ ᱦᱚᱨᱚ ᱵᱚᱨᱚ ᱞᱮᱱᱟ ᱟᱫᱚ ᱱᱤᱭᱟᱹ ᱫᱷᱟᱣ ᱢᱟ ᱫᱚᱢᱮ ᱠᱚ ᱛᱚᱞ ᱠᱟᱫᱟ ᱟᱹᱰᱤ ᱡᱩᱛᱜ ᱜᱮ ᱟᱫᱚ ᱚᱱᱟ ᱛᱮᱜᱮ ᱟᱫᱚ ᱜᱟᱱᱚᱜ ᱠᱟᱱ ᱛᱟᱠᱚᱣᱟ ᱫᱚᱢᱮᱜᱮ ᱦᱩᱸ
ᱦᱳᱭ ᱦᱳᱭ ᱟᱫᱚ ᱚᱸᱰᱮ ᱦᱚᱸ ᱟᱹᱰᱤ ᱢᱚᱸᱡᱽ ᱜᱤ ᱵᱟᱜᱟᱱ ᱠᱚ ᱵᱮᱱᱟᱣ ᱟᱠᱟᱫᱟ ᱡᱮ ᱤᱭᱩ ᱠᱚᱨᱮ ᱠᱚ ᱵᱷᱤᱰᱭᱳ ᱠᱚᱨᱮ ᱠᱚ ᱧᱮᱞ ᱵᱟᱲᱟ ᱦᱩᱭ ᱟᱠᱟᱱᱟ ᱥᱮᱱ ᱫᱚ ᱵᱟᱝ ᱦᱩᱭ ᱟᱠᱟᱱᱟ ᱟᱫᱚ ᱵᱮᱥ ᱱᱟᱯᱟᱭ ᱪᱮᱨᱦᱟ ᱠᱚ ᱵᱮᱱᱟᱣ ᱠᱟᱜ ᱠᱮᱭᱟ ᱢᱤᱫᱴᱮᱱ ᱵᱟᱦᱟ ᱵᱟᱜᱟᱱ ᱦᱚᱸ
ᱦᱮᱸ ᱟᱫᱚ ᱟᱞᱮ ᱦᱚᱸ ᱱᱚᱛᱮ ᱫᱚᱞᱮ ᱥᱩᱨ ᱜᱮᱭᱟ ᱳᱭ ᱮᱻᱻ ᱥᱟᱵ ᱢᱮᱥᱮ ᱮᱻᱻᱯᱚᱸᱪᱤᱥ ᱯᱚᱸᱪᱤᱥ ᱛᱤᱨᱤᱥ ᱠᱤᱞᱳᱢᱤᱴᱟᱨ ᱢᱤᱫᱴᱟᱝ ᱦᱚᱨ ᱟᱨᱠᱤ ᱦᱮᱸ ᱟᱫᱚ ᱟᱯᱱᱟᱨ ᱚᱠᱛᱚ ᱦᱚᱸ ᱵᱟᱢ ᱧᱟᱢᱟ ᱪᱮᱫᱮᱢ ᱥᱮᱱᱚᱜᱼᱟ
ᱦᱳᱭ ᱦᱳᱭ ᱚᱱᱟ ᱢᱟ ᱦᱮᱸ ᱜᱮ ᱡᱟᱦᱟᱸᱭ ᱟᱹᱛᱩ ᱠᱚ ᱢᱟᱱᱮ ᱟᱥᱮᱯᱟᱥᱮ ᱠᱚ ᱛᱟᱦᱮᱱ ᱠᱷᱟᱱ ᱩᱱᱠᱩ ᱫᱚ ᱩᱱᱟᱹᱜ᱾ ᱢᱟᱱᱮ ᱚᱱᱟ ᱧᱮᱞ ᱨᱮᱱᱟᱜ ᱩᱱᱟᱹᱜ ᱤᱭᱟᱹ ᱵᱟᱝ ᱢᱟᱱᱮ ᱤᱪᱪᱷᱟ ᱵᱟᱝ ᱡᱟᱜᱟᱣ ᱠᱚᱣᱟ᱾ ᱱᱚᱣᱟ ᱫᱚ ᱠᱟᱱ ᱜᱮᱭᱟ ᱡᱮᱢᱚᱱ ᱟᱞᱮ ᱦᱚᱸ ᱱᱚᱰᱮ᱾
ᱱᱚᱰᱮ ᱢᱟᱱᱮ ᱵᱳᱞᱯᱩᱨ ᱥᱟᱱᱛᱤᱱᱤᱠᱮᱛᱚᱱ ᱦᱚᱲ ᱧᱮᱧᱮᱞ ᱠᱚ ᱦᱤᱡᱩᱜᱼᱟ᱾ ᱢᱮᱱᱠᱷᱟᱱ ᱟᱞᱮ ᱵᱳᱞᱯᱩᱨ ᱥᱟᱱᱛᱤᱱᱤᱠᱮᱛᱚᱱ ᱨᱮ ᱛᱟᱦᱮᱸ ᱠᱟᱛᱮᱜ᱾ ᱮ ᱠᱳᱱᱳ ᱢᱟᱱᱮ ᱩᱱᱟᱹᱜ ᱫᱚ ᱠᱳᱱᱳ ᱤᱭᱟᱹ ᱵᱟᱹᱱᱩᱜ ᱛᱟᱞᱮᱭᱟ ᱡᱮ ᱚᱱᱮ ᱤᱪᱪᱷᱟ ᱟᱨᱠᱤ᱾ ᱠᱤ ᱡᱮ ᱚᱸᱰᱮ ᱪᱮᱫ ᱢᱮᱱᱟᱜᱼᱟ ᱵᱟᱹᱱᱩᱜᱼᱟ ᱱᱮ ᱦᱚᱲ ᱫᱚ ᱪᱮᱫ ᱮᱢ ᱢᱚᱱᱮᱭᱟ ᱡᱮ ᱦᱮᱸ ᱪᱮᱫ ᱜᱮ ᱵᱟᱹᱱᱩᱜᱼᱟ ᱢᱮᱱ ᱠᱷᱟᱱ ᱵᱟᱨᱦᱮ ᱠᱷᱚᱡ ᱡᱟᱦᱟᱸᱭ ᱦᱚᱲ ᱠᱚ ᱦᱤᱡᱩᱜ ᱩᱱᱠᱩ ᱫᱚ ᱢᱟᱱᱮ ᱟᱹᱰᱤ ᱟᱭᱢᱟ ᱡᱤᱱᱤᱥ ᱜᱮ ᱢᱮᱱᱟᱜ ᱟᱠᱟᱫ ᱞᱮᱠᱟ ᱠᱚ ᱧᱮᱞ ᱵᱟᱲᱟᱭᱟᱠᱚ ᱦᱳᱭ ᱥᱮ᱾
ᱦᱮᱸ ᱮᱠᱫᱚᱢ ᱮᱠᱟᱞ ᱱᱚᱣᱟ ᱢᱟ ᱥᱟᱹᱨᱤ ᱠᱟᱛᱷᱟ ᱠᱟᱱ ᱜᱮ᱾ ᱡᱟᱦᱟᱸᱨᱮ ᱡᱟᱦᱟᱸ ᱡᱤᱱᱤᱥ ᱛᱟᱦᱮᱱᱟ᱾ ᱟᱫᱚ ᱚᱱᱟ ᱡᱤᱱᱤᱥ ᱨᱮᱱᱟᱜ ᱠᱚᱫᱚᱨ ᱚᱸᱰᱮ ᱨᱮᱱ ᱦᱚᱲ ᱫᱚ ᱩᱱᱟᱹᱜ ᱫᱚ ᱵᱟᱠᱚ ᱠᱚᱨᱟᱣ ᱫᱟᱲᱮᱭᱟᱜᱼᱟ᱾
ᱦᱳᱭ ᱦᱳᱭ ᱚᱱᱟ ᱢᱟ ᱦᱮᱸ ᱜᱮ᱾
ᱚᱱᱠᱟ ᱦᱚᱸ ᱠᱤᱪᱷᱩ ᱡᱤᱱᱤᱥ ᱛᱟᱦᱚᱞᱮ ᱚᱸᱰᱮ ᱟᱯᱮᱥᱮᱫ ᱨᱮ ᱚᱱᱠᱟᱱ ᱧᱮᱞ ᱡᱚᱝ ᱡᱟᱭᱜᱟ ᱠᱚᱫᱚ ᱪᱮᱫ ᱠᱚ ᱢᱮᱱᱟᱜ ᱟᱠᱟᱫᱟ?
ᱟᱫᱚ ᱱᱚᱣᱟ ᱢᱮᱫᱽᱱᱤᱯᱩᱨ ᱨᱮᱫᱚ ᱧᱮᱞ ᱨᱮᱱᱟᱜ ᱫᱚ ᱛᱮᱢᱚᱱ ᱠᱤᱪᱷᱩ ᱵᱟᱹᱱᱩᱜ ᱠᱟᱜᱼᱟ᱾ ᱟᱫᱚ ᱟᱵᱚ ᱡᱩᱫᱤ ᱥᱟᱱᱛᱟᱲ ᱠᱚᱣᱟᱜ ᱵᱚᱱ ᱞᱟᱹᱭ ᱠᱷᱟᱱ ᱫᱚ᱾ ᱟᱫᱚ ᱢᱤᱫᱴᱟᱝ ᱜᱮᱵᱚᱱ ᱞᱟᱹᱭ ᱫᱟᱲᱮᱭᱟᱜᱼᱟ ᱡᱮᱢᱚᱱ ᱱᱚᱜᱼᱚᱭ ᱠᱷᱚᱲᱚᱜᱽᱯᱩᱨ ᱢᱟᱜ ᱢᱚᱬᱮ᱾ ᱟᱨ ᱞᱮᱠᱟᱛᱮ ᱠᱷᱟᱱ ᱫᱚ ᱵᱤᱫᱽᱫᱟᱥᱟᱜᱚᱨᱟᱜ ᱚᱲᱟᱜ ᱾
ᱦᱚᱭ ᱦᱚᱭ ᱚᱱᱟ ᱜᱮ ᱟᱨᱠᱤ ᱟᱫᱚ ᱚᱸᱰᱮ ᱵᱤᱫᱽᱫᱟᱥᱟᱜᱚᱨᱟᱜ ᱚᱲᱟᱜ ᱡᱮ ᱚᱸᱰᱮ ᱢᱮᱱᱟᱜ ᱠᱟᱫ ᱟᱫᱚ ᱚᱸᱰᱮ᱾ ᱢᱟᱱᱮ ᱪᱮᱫᱮᱠᱟ ᱯᱟᱨᱠ ᱠᱚ ᱠᱚ ᱵᱮᱱᱟᱣ ᱟᱠᱟᱫᱟ ᱥᱮ ᱱᱚᱝᱠᱟᱜᱮ ᱢᱤᱭᱩᱡᱤᱭᱟᱢ ᱠᱚ ᱵᱮᱱᱟᱣ ᱠᱟᱫᱟ᱾
ᱟᱫᱚ ᱚᱱᱟ ᱫᱚ ᱦᱟᱸᱜ ᱤᱧᱦᱚᱸ ᱵᱟᱹᱧ ᱪᱟᱞᱟᱣ ᱠᱟᱱᱟ ᱥᱟᱹᱨᱤ ᱠᱟᱛᱷᱟ ᱞᱟᱹᱭ ᱛᱮᱫᱚ ᱢᱟᱱᱮᱧ ᱟᱸᱡᱚᱢᱜᱤᱧ ᱟᱸᱡᱚᱢ ᱟᱠᱟᱫᱟ ᱢᱮᱱᱠᱷᱟᱱ ᱥᱩᱨ ᱪᱟᱞᱟᱣ ᱠᱟᱛᱮᱜ ᱧᱮᱞ ᱨᱮᱱᱟᱜ ᱚᱠᱛᱚ ᱵᱟᱝ ᱦᱩᱭ ᱟᱠᱟᱱᱟ᱾ ᱧᱮᱞ ᱟᱹᱜᱩᱭᱟᱹᱧ ᱪᱮᱫᱠᱟ ᱪᱮᱫ ᱵᱮᱯᱟᱨ ᱚᱱᱠᱟ ᱫᱚ ᱵᱟᱝ ᱦᱩᱭ ᱠᱟᱱᱟ ᱟᱫᱚ ᱥᱟᱺᱜᱤᱧ ᱧᱚᱜ ᱜᱮᱛᱟᱞᱮᱭᱟ ᱱᱚᱣᱟ ᱫᱚ᱾
ᱦᱳᱭ ᱦᱳᱭ ᱡᱟᱭ ᱦᱳᱠ᱾ ᱟᱫᱚ ᱮᱠᱷᱚᱱ ᱫᱚ ᱡᱟᱦᱟᱸ ᱨᱮᱜᱮ ᱠᱚ ᱢᱟᱱᱮ ᱚᱱᱠᱟᱱ᱾ ᱟᱨ ᱚᱱᱠᱟᱱ ᱜᱩᱱᱤ ᱵᱮᱠᱛᱤ ᱜᱩᱱᱤ ᱵᱮᱠᱛᱤ ᱥᱮ ᱚᱱᱠᱟᱱ ᱡᱟᱦᱟᱸᱭ ᱦᱚᱲ ᱠᱚ ᱛᱟᱦᱮᱸ ᱠᱟᱱᱟ ᱩᱱᱠᱩᱣᱟᱜ ᱚᱲᱟᱜ᱾ ᱠᱩ ᱫᱚ ᱮᱠᱷᱚᱱ ᱫᱚ᱾ ᱚᱠᱟ ᱠᱚᱨᱮ ᱫᱚ ᱢᱤᱭᱩᱡᱤᱭᱟᱢ ᱦᱚᱸᱠᱚ ᱵᱮᱱᱟᱣ ᱵᱟᱲᱟ ᱟᱠᱟᱫᱟ ᱟᱨ ᱚᱠᱟ ᱨᱮ ᱯᱟᱨᱠ ᱦᱚᱠᱚ ᱵᱮᱱᱟᱣ ᱟᱠᱟᱫᱟ᱾ ᱟᱨᱠᱤ, ᱛᱚ ᱚᱸᱰᱮ ᱦᱚᱸ ᱯᱟᱞᱮ ᱚᱱᱠᱟ ᱠᱚ ᱵᱮᱱᱟᱣ ᱠᱟᱜ ᱜᱮᱭᱟ ᱯᱟᱥᱮᱡ ᱢᱤᱭᱩᱡᱤᱭᱟᱢ ᱵᱟᱠᱷᱟᱡ ᱯᱟᱨᱠ ᱛᱤᱱᱤᱹᱡ᱾ ᱦᱳᱭ ᱥᱮ ᱾
ᱦᱮᱸ ᱦᱮᱸ ᱦᱩᱭ ᱫᱟᱲᱮᱭᱟᱜᱼᱟ ᱚᱱᱟ ᱫᱚ ᱦᱟᱸᱜ ᱟᱯᱱᱟᱨ ᱵᱟᱢ ᱪᱟᱞᱟᱣ ᱞᱮᱱᱠᱷᱟᱱ ᱦᱟᱸᱜ᱾ ᱥᱩᱫᱩ ᱟᱭᱰᱤᱭᱟ ᱥᱮ ᱟᱱᱫᱟᱡ ᱜᱮᱵᱚᱱ ᱞᱟᱜᱟᱣ ᱫᱟᱲᱮᱭᱟᱜᱼᱟ ᱡᱮ ᱦᱮᱸ ᱦᱩᱭ ᱫᱟᱲᱮᱭᱟᱜᱼᱟ᱾
ᱦᱳᱭ ᱦᱳᱭ ᱦᱳᱭ ᱟᱫᱚ ᱚᱱᱠᱟ ᱜᱮ ᱾ ᱦᱮᱸ ᱟᱫᱚ ᱱᱚᱜᱼᱚᱭ ᱡᱟᱦᱟᱸ ᱚᱱᱮ ᱾ ᱚᱱᱟ ᱠᱷᱚᱲᱚᱠᱽᱯᱩᱨ ᱡᱟᱦᱟᱸ ᱤᱭᱟᱹ ᱦᱩᱭᱩᱜ ᱢᱟᱜ ᱢᱚᱬᱮ ᱦᱩᱭᱩᱜ, ᱠᱷᱚᱲᱚᱜᱯᱩᱨ ᱢᱟᱜ ᱢᱚᱬᱮ ᱫᱚᱢ ᱪᱟᱞᱟᱣ ᱠᱟᱱᱟ ᱥᱮ ᱵᱟᱝ?
ᱪᱟᱞᱟᱣ ᱥᱩᱡᱳᱜᱽ ᱜᱮ ᱵᱟᱝ ᱦᱩᱭᱩᱜ ᱠᱟᱱᱟ, ᱥᱩᱨ ᱜᱮᱛᱤᱧᱟ ᱚᱛᱚᱪᱚ᱾ ᱦᱚᱦᱚᱧᱟ ᱠᱚ ᱯᱨᱚᱛᱛᱮᱠ ᱵᱟᱨ ᱜᱮ ᱩᱯᱨᱩᱢ ᱜᱮᱭᱟᱞᱮ ᱚᱱᱟ ᱠᱚᱨᱮ ᱛᱚ᱾ ᱦᱚᱦᱚ ᱫᱚᱠᱚ ᱦᱚᱦᱚᱭᱟ ᱪᱟᱞᱟᱣ ᱜᱮ ᱵᱟᱝ ᱦᱩᱭ ᱟᱠᱟᱱᱟ, ᱟᱨ ᱧᱮᱞ ᱦᱩᱭᱩᱜ ᱠᱟᱱᱟ ᱯᱷᱳᱱ ᱠᱚᱨᱮ ᱜᱮ᱾ ᱟᱯᱱᱟᱨᱫᱚ ᱩᱱ ᱥᱚᱢᱚᱭ ᱜᱮ ᱮᱴᱟᱜ ᱠᱟᱹᱢᱤ ᱠᱚ ᱯᱟᱲᱟᱜᱼᱟ᱾ ᱦᱳᱭ ᱟᱯᱱᱟᱨ ᱟᱛᱳ ᱨᱮᱢ ᱢᱟᱜ ᱢᱚᱬᱮᱜ ᱠᱟᱱᱟ ᱵᱟᱦᱟᱜ ᱠᱟᱱᱟᱢ ᱦᱮᱸ ᱱᱚᱝᱠᱟ᱾
ᱦᱳᱭ ᱦᱳᱭ ᱚᱱᱟ ᱢᱟ ᱠᱟᱱ ᱜᱮ ᱾ ᱟᱨ ᱤᱧᱦᱚᱸ ᱱᱚᱝᱠᱟᱜᱮ ᱯᱷᱮᱥᱵᱩᱠ ᱤᱭᱩᱴᱩᱵᱽ ᱠᱚᱨᱮ ᱜᱤᱧ ᱧᱮᱞ ᱵᱟᱲᱟ ᱟᱠᱟᱫᱟ ᱠᱷᱚᱲᱚᱜᱽᱯᱩᱨ ᱢᱟᱜ ᱢᱚᱬᱮ ᱫᱚ᱾ ᱮᱢᱱᱤ ᱫᱚ ᱪᱟᱞᱟᱜ ᱨᱮᱱᱟᱜ ᱫᱚ ᱥᱩᱡᱳᱜ ᱠᱚᱫᱚ ᱵᱟᱝ ᱧᱟᱢ ᱵᱟᱲᱟ ᱠᱟᱱᱟ ᱩᱱ ᱚᱠᱛᱚ᱾ ᱛᱚᱵᱮ ᱡᱟᱦᱟᱱᱟᱜ ᱠᱟᱹᱢᱤ ᱵᱟᱝ ᱠᱟᱹᱢᱤ ᱫᱚ ᱛᱟᱦᱮᱱ ᱜᱮᱭᱟ ᱟᱨ ᱚᱱᱠᱟᱜᱮ ᱵᱟᱵᱚ ᱥᱚᱢᱚᱭᱚᱜᱼᱟ ᱠᱤᱪᱷᱩ ᱢᱟᱱᱮ ᱮᱠᱷᱚᱱ ᱫᱚ ᱩᱱᱟᱹᱜ ᱥᱩᱢᱚᱭ ᱵᱟᱹᱱᱩᱜ ᱟᱠᱟᱫᱟ ᱟᱵᱚ ᱛᱟᱞᱟᱨᱮ ᱡᱮ ᱛᱷᱚᱲᱟ ᱵᱚᱱ ᱟᱹᱪᱩᱨ ᱦᱤᱡᱩᱜᱼᱟ, ᱮᱱ ᱨᱮᱦᱚᱸ ᱟᱫᱚ ᱪᱟᱞᱟᱣ ᱦᱩᱭᱩᱜ ᱜᱮᱭᱟ ᱡᱟᱦᱟᱸ ᱠᱚᱨᱮ ᱡᱚᱠᱷᱚᱱ ᱟᱹᱰᱤ ᱯᱷᱟᱸᱠᱟ ᱥᱚᱢᱚᱭ ᱯᱷᱟᱸᱠᱟ ᱥᱚᱢᱚᱭ ᱧᱟᱢᱚᱜᱼᱟ ᱢᱮᱱᱫᱚ ᱥᱮ ᱠᱳᱚᱱᱚ ᱪᱮᱫ ᱦᱚᱸ ᱵᱟᱝ ᱛᱟᱦᱮᱱᱟ ᱛᱚ ᱩᱱ ᱚᱠᱛᱚ ᱫᱚ ᱛᱷᱚᱲᱟ ᱫᱚ ᱫᱟᱲᱟ ᱫᱚ ᱦᱩᱭᱩᱜᱭ ᱜᱮᱭᱟ ᱾
ᱟᱫᱚ ᱚᱱᱠᱟ ᱜᱮ ᱟᱨᱠᱤ
ᱦᱳᱭ ᱤᱧ ᱦᱚᱸ ᱚᱱᱠᱟᱱ ᱜᱮ ᱟᱫᱚ ᱱᱚᱜᱼᱚᱭ ᱠᱷᱚᱲᱚᱜᱽᱯᱩᱨ ᱫᱚ ᱵᱟᱹᱧ ᱪᱟᱞᱟᱣ ᱟᱠᱟᱱ ᱜᱮᱭᱟ ᱢᱮᱱᱟᱱ ᱾ ᱦᱚᱦᱚ ᱠᱚ ᱦᱚᱦᱚ ᱟᱰᱤ ᱫᱷᱟᱣ ᱜᱮ ᱟᱨ ᱱᱚᱣᱟ ᱠᱳᱞᱠᱟᱛᱟ ᱢᱟᱜ ᱢᱚᱬᱮ ᱫᱚᱧ ᱧᱮᱞ ᱟᱹᱜᱩ ᱟᱠᱟᱫᱟ ᱾ ᱚᱱᱟ ᱫᱩᱧ ᱪᱟᱞᱟᱣ ᱜᱚᱫ ᱟᱠᱟᱱᱟ ᱵᱟᱨ ᱫᱷᱟᱣ ᱧᱮᱞ ᱟᱹᱜᱩ ᱠᱤᱫᱟᱹᱧ ᱚᱱᱟ ᱫᱚ ᱦ ᱡᱟᱭᱦᱳᱠ ᱢᱳᱚᱴᱟᱢᱩᱴᱤ ᱵᱮᱥ ᱜᱮᱛᱟᱵᱚᱱᱟ ᱟᱵᱚᱨᱮᱱ ᱦᱚᱲ ᱠᱚᱜᱮ ᱠᱚ ᱥᱟᱯᱲᱟᱣᱮᱫ ᱛᱟᱵᱚᱱᱟ᱾ ᱟᱹᱰᱤ ᱡᱩᱛᱜᱮ ᱟᱨ ᱢᱤᱫᱴᱮᱱ ᱦᱩᱭᱩᱜ ᱠᱟᱱᱟ ᱢᱟᱱᱮ ᱮᱠᱷᱚᱱ ᱫᱚ ᱱᱚᱣᱟ ᱠᱚᱫᱚ ᱟᱹᱰᱤ ᱵᱟᱹᱲᱛ ᱠᱟᱱ ᱛᱟᱵᱚᱱᱟ ᱾ ᱞᱟᱦᱟ ᱫᱚ ᱵᱟᱝ ᱦᱩᱭᱩᱜ ᱠᱟᱱ ᱛᱟᱦᱮᱸᱫ ᱱᱮᱛᱟᱨ ᱫᱚ ᱟᱹᱰᱤ ᱵᱟᱹᱲᱛᱤ ᱡᱟᱦᱟᱸ ᱠᱷᱟᱹᱛᱤᱨ ᱛᱮ ᱦᱚᱲᱟᱜ ᱤᱱᱴᱟᱨᱮᱥᱴ ᱦᱚᱸ ᱩᱱᱟᱹᱜ ᱫᱚ ᱵᱟᱹᱱᱩᱜ ᱠᱟᱜᱼᱟ ᱦᱮᱸ
ᱦᱳᱭ ᱦᱳᱭ ᱢᱤᱫ ᱥᱮᱫ ᱠᱷᱚᱱᱚᱡ ᱵᱟᱹᱲᱛᱤᱜ ᱠᱟᱱᱟ ᱚᱱᱟ ᱦᱚᱸ ᱢᱮᱱ ᱜᱟᱱᱚᱜᱼᱟ ᱡᱮ ᱦᱮᱸ ᱟᱢ ᱡᱟᱦᱟᱸᱢ ᱞᱟᱹᱭ ᱠᱮᱜ ᱤᱱᱴᱟᱨᱮᱥᱴ ᱦᱳᱠ ᱠᱚᱢᱚᱜ ᱠᱟᱱᱟ ᱚᱱᱟ ᱢᱟ ᱦᱚᱭᱜᱮ ᱴᱷᱤᱠ ᱜᱮ ᱢᱮᱱᱠᱷᱟᱱ ᱡᱟᱦᱟᱸ ᱚᱱᱠᱟ ᱜᱤ ᱡᱯᱩᱫᱤ ᱚᱱᱠᱟ ᱵᱟᱹᱲᱛᱤ ᱪᱟᱞᱟᱣ ᱞᱮᱱᱠᱷᱟᱱ ᱟᱵᱚᱣᱟᱜ ᱚᱱᱟ ᱯᱨᱚᱪᱟᱨ ᱦᱚᱸ ᱵᱷᱟᱹᱜᱤ ᱢᱟᱱᱮ ᱯᱨᱚᱪᱟᱨ ᱦᱚᱸ ᱦᱩᱭᱩᱜ ᱠᱟᱱᱟ ᱡᱮᱦᱮᱛᱩ ᱮᱴᱟᱜ ᱪᱷᱟᱹᱛᱤᱠ ᱡᱟᱹᱛᱤ ᱥᱮ ᱮᱴᱟᱜ ᱡᱟᱹᱛᱤ ᱠᱚᱠᱚ ᱵᱟᱲᱟᱭ ᱧᱟᱢᱟ ᱡᱮ ᱥᱟᱱᱛᱟᱲ ᱠᱚ ᱛᱟᱞᱟ ᱨᱮᱦᱚᱸ ᱱᱚᱝᱠᱟᱱ ᱝᱠᱟᱟᱱ ᱚᱱᱩᱥᱴᱷᱟᱱ ᱠᱚ ᱦᱳᱭᱳᱼᱟ ᱢᱮᱱᱫᱚ ᱢᱟᱜ ᱢᱚᱬᱮ ᱵᱚᱞᱮ ᱠᱤᱪᱷᱩ ᱢᱮᱱᱟᱜ ᱟᱠᱟᱫᱟ ᱡᱟᱸᱦᱟᱛᱮ ᱦᱚᱲ ᱠᱚ ᱨᱟᱹᱥᱠᱟᱹᱭᱟ ᱥᱮ ᱵᱚᱸᱜᱟ ᱠᱚᱠᱚ ᱫᱮᱵᱟ ᱥᱮᱮᱵᱟ ᱠᱚᱣᱟ ᱛᱚ ᱱᱚᱜᱝᱠᱟ ᱱᱟᱱᱟ ᱦᱩᱱᱟᱹᱨ ᱮᱱᱮᱡ ᱥᱮᱹᱨᱮᱧ ᱥᱮ ᱚᱱᱠᱟᱱ ᱥᱮᱨᱮᱧ ᱠᱚᱠᱚ ᱟᱸᱡᱚᱢ ᱧᱟᱢᱟ ᱡᱟᱦᱟᱸ ᱵᱟᱠᱚ ᱧᱮᱞ ᱵᱟᱲᱟ ᱠᱚᱣᱟ ᱚᱠᱚᱭ ᱱᱟᱶᱟ ᱱᱟᱶᱟ ᱚᱱᱠᱟ ᱟᱠᱚᱣᱟᱜ ᱠᱮᱢᱮᱨᱟ ᱥᱮ ᱟᱠᱚᱣᱟᱜ ᱢᱟᱱᱮ ᱚᱱᱠᱟᱱ ᱵᱷᱤᱰᱭᱳ ᱠᱚᱠᱚ ᱵᱮᱱᱟᱣᱟ ᱟᱨ ᱟᱠᱚᱣᱟᱜ ᱯᱨᱚᱯᱷᱟᱭᱤᱞ ᱠᱚᱨᱮ ᱠᱚ ᱟᱯᱞᱳᱰᱟ ᱛᱚ ᱱᱚᱜᱼᱚᱱᱟ ᱫᱤᱠ ᱫᱤᱭᱮᱦᱚ ᱟᱵᱚᱣᱟᱜ ᱢᱤᱫᱴᱮᱱ ᱯᱨᱚᱪᱟᱨ ᱠᱚᱦᱚᱸ ᱦᱩᱭᱩᱜ ᱠᱟᱱᱟ ᱪᱮᱫᱟᱜ ᱡᱮ ᱡᱮᱦᱮᱛᱩ ᱟᱵᱚᱣᱟᱜ ᱚᱱᱠᱟ ᱱᱟᱜᱟᱢ ᱥᱟᱠᱟᱢ ᱨᱮ ᱥᱮ ᱮ ᱚᱱᱠᱟ ᱵᱳᱭ ᱠᱚᱸᱦᱚᱸ ᱩᱱᱟᱹᱜ ᱵᱟᱹᱱᱩᱜ ᱛᱟᱵᱚᱱᱟ ᱡᱮ ᱮᱴᱟᱜ ᱡᱟᱹᱛᱤ ᱠᱚ ᱯᱟᱲᱦᱟᱣ ᱧᱟᱢ ᱢᱟ ᱡᱮ ᱮᱴᱟᱜ ᱢᱟᱱᱮ ᱮᱴᱟᱜ ᱯᱟᱹᱨᱥᱤ ᱛᱮᱫᱚ ᱵᱟᱹᱱᱩᱜᱼᱟ ᱾ ᱡᱮ ᱟᱵᱩᱣᱟᱜ ᱵᱳᱭ ᱠᱚ ᱛᱚ ᱚᱱᱟ ᱠᱷᱟᱹᱛᱤᱨ ᱛᱮ ᱱᱚᱣᱟ ᱦᱚᱸ ᱟᱵᱚ ᱢᱤᱫᱴᱮᱱ ᱵᱷᱟᱹᱜᱤ ᱫᱤᱠᱜᱮ ᱦᱩᱭᱩᱜ ᱠᱟᱱᱟ ᱦᱳᱭᱥᱮ
ᱵᱟᱝ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱾ ᱛᱚᱵᱮ ᱢᱟᱱᱮ ᱯᱩᱛᱷᱤ ᱯᱚᱛᱚᱵᱽ ᱠᱚᱫᱚ ᱢᱮᱱᱱᱟᱣ ᱫᱚ ᱢᱮᱱᱟᱜ ᱛᱟᱵᱚᱱᱟ ᱡᱟᱦᱟᱸ ᱠᱚᱫᱚ ᱟᱵᱚ ᱵᱟᱵᱚᱱ ᱯᱟᱸᱡᱟ ᱧᱟᱢ ᱫᱟᱲᱮᱭᱟᱜ ᱠᱟᱱᱟ᱾
ᱦᱳᱭ ᱯᱩᱛᱷᱤ ᱫᱚ ᱢᱮᱱᱟᱜᱼᱟ ᱢᱮᱱᱠᱷᱟᱱ ᱟᱵᱚ ᱤᱧ ᱪᱮᱫ ᱤᱧ ᱢᱮᱱ ᱠᱮᱫᱟ ᱢᱮᱱᱫᱟᱹᱧ ᱮᱴᱟᱜ ᱯᱟᱹᱨᱥᱤᱛᱮ ᱵᱟᱹᱱᱩᱜᱼᱟ ᱢᱮᱱᱫᱚ ᱥᱟᱵ ᱠᱟᱜ ᱢᱮ ᱵᱟᱝᱞᱟ ᱨᱮᱱ ᱦᱚᱲ ᱠᱟᱱᱟᱭ ᱡᱟᱦᱟᱸᱭ ᱩᱱᱤ ᱫᱚ ᱥᱟᱱᱛᱟᱲᱤ ᱪᱤᱠᱤ ᱥᱮ ᱚᱱᱠᱟ ᱥᱠᱨᱤᱯᱴ ᱛᱮᱫᱚ ᱵᱟᱭ ᱯᱟᱲᱦᱟᱣ ᱫᱟᱲᱮᱭᱟᱜᱼᱟ ᱛᱚ ᱩᱱᱤ ᱚᱱᱟ ᱠᱷᱟᱹᱛᱤᱨ ᱛᱮ ᱵᱟᱭ ᱵᱟᱲᱟᱭ ᱧᱟᱢᱟ ᱡᱩᱫᱤ ᱚᱱᱟ ᱟᱡ ᱱᱤᱡᱮᱨ ᱪᱚᱠᱠᱮ ᱧᱮᱞᱟ ᱛᱚ ᱚᱱᱟᱭ ᱵᱟᱲᱟᱭ ᱧᱟᱢ ᱫᱟᱲᱮᱭᱟᱜᱼᱟ
ᱦᱳᱭ ᱟᱫᱚ ᱵᱟᱝᱞᱟ ᱛᱮᱦᱚᱸ ᱢᱮᱱᱟᱜ ᱛᱟᱵᱚᱱᱟ ᱦᱮᱸ ᱵᱟᱹᱵᱩ ᱤᱧᱦᱩᱧ ᱞᱟᱹᱭ ᱮᱫᱟ ᱧᱟᱢ ᱟᱠᱟᱫᱟᱞᱮ ᱟᱞᱮ ᱴᱷᱮᱱ ᱦᱚᱸ ᱠᱤᱪᱷᱩ ᱢᱮᱱᱟᱜᱛᱚ ᱟᱫᱚ ᱢᱮᱱᱟᱜ ᱛᱟᱵᱚᱱᱟ ᱢᱮᱱᱠᱷᱟᱱ ᱢᱟᱱᱮ ᱪᱮᱫ ᱵᱚᱱ ᱞᱟᱹᱭᱟ ᱟᱫᱚ ᱚᱱᱟ ᱠᱚᱫᱚ ᱮᱴᱟᱜ ᱦᱚᱲ ᱵᱟᱭ ᱥᱚᱝᱜᱨᱚᱦᱚᱭᱮᱫᱟ ᱠᱤᱢᱵᱟ ᱫᱤᱠᱩ ᱫᱚ ᱟᱯᱱᱟᱨᱟᱜ ᱵᱚᱭᱭ ᱫᱚ ᱪᱮᱫ ᱞᱟᱹᱜᱤᱫ ᱫᱚᱭ ᱯᱟᱲᱦᱟᱣᱟ